ᱦᱮᱸ ᱜᱚᱢᱠᱮ ᱡᱚᱦᱟᱨ ᱜᱮ᱾
ᱦᱮᱸ ᱜᱚᱝᱠᱮ ᱡᱚᱦᱟᱨ ᱜᱮ ᱱᱟᱯᱟᱭ ᱜᱮ ᱟᱹᱰᱤ ᱱᱟᱯᱟᱭ ᱵᱤᱱ ᱨᱚᱲ ᱠᱮᱫᱟ᱾
ᱦᱮᱸ ᱢᱟ, ᱦᱮᱸ ᱛᱟᱦᱚᱞᱮ ᱵᱮᱨᱮᱫ ᱦᱩᱭ ᱮᱱᱟ
ᱡᱚᱢ ᱵᱟᱲᱟ ᱦᱩᱭᱱᱟ ᱱᱤᱛᱚᱜ ᱢᱤᱫ ᱜᱷᱟᱹᱲᱤ ᱢᱟᱲᱟᱝ ᱾
ᱥᱟᱹᱜᱩᱱ ᱥᱮᱛᱟᱜ ᱛᱟᱞᱦᱮ ᱫᱟᱹᱛᱟᱹᱱᱤ ᱠᱚᱫᱚ ᱦᱩᱭᱱᱟ ᱥᱮ ᱵᱟᱝ?
ᱦᱮᱸ ᱫᱟᱹᱛᱟᱹᱱᱤ ᱠᱚ ᱦᱩᱭ ᱠᱟᱱᱟ ᱟᱨ ᱡᱚᱢ ᱵᱟᱲᱟ ᱠᱚᱦᱚᱸ ᱦᱩᱭᱱᱟ ᱱᱤᱛᱚᱜ ᱪᱟᱲ ᱢᱟᱲᱜᱮ ᱠᱟᱹᱴᱤᱡ᱾ ᱠᱟᱹᱢᱤ ᱦᱮᱱᱟᱜᱼᱟ ᱠᱟᱹᱴᱤᱡ ᱵᱟᱡᱟᱨ ᱥᱮᱫ ᱟᱫᱚ ᱪᱟᱞᱟᱜ ᱦᱩᱭᱩᱜᱼᱟ᱾
ᱚ ᱵᱟᱡᱟᱨ ᱥᱮᱫ? ᱟᱹᱞᱤᱧ ᱫᱚ ᱦᱚᱸᱜᱼᱚᱭ ᱱᱚᱝᱠᱟ ᱜᱮ, ᱟᱵᱤᱱᱟᱜ ᱨᱚᱲ ᱦᱚᱸ ᱟᱹᱰᱤ ᱢᱚᱸᱡᱽ ᱟᱸᱡᱚᱢᱚᱜ ᱠᱟᱱᱟ᱾ ᱢᱚᱱᱮ ᱦᱚᱭ ᱟᱹᱰᱤ ᱵᱮᱱ ᱦᱮᱱᱰᱥᱟᱢ ᱜᱮᱭᱟ ᱡᱟᱹᱱᱤᱡ᱾
ᱦᱮᱸ ᱦᱮᱸ ᱦᱩᱭ ᱫᱟᱲᱮᱜ ᱜᱮᱭᱟ ᱚᱱᱟ ᱦᱚᱸ᱾ ᱫᱮᱭᱮᱯᱚᱨ ᱤᱭᱟ ᱫᱤᱭᱮᱯᱚᱨ ᱜᱚᱝᱠᱮ ᱨᱚᱛᱷ ᱠᱚ ᱥᱮᱴᱮᱨᱚᱜ ᱠᱟᱱ ᱫᱚ᱾ ᱟᱯᱮ ᱥᱮᱫ ᱦᱮᱸ ᱟᱯᱮ ᱥᱮᱫ ᱦᱩᱭᱩᱜ-ᱟ ᱥᱮ?
ᱦᱳᱭ ᱫᱚ ᱦᱩᱭᱩᱜ ᱜᱮᱭᱟ᱾ ᱵᱷᱟᱜᱮ ᱜᱮ ᱦᱩᱭᱩᱜᱼᱟ ᱟᱨ ᱚᱱᱟ ᱥᱩᱨ ᱨᱮ ᱟᱵᱚᱣᱟᱜ ᱡᱟᱦᱟᱸ ᱥᱟᱸᱭᱦᱮᱫ ᱨᱮᱱᱟᱜ ᱚᱱᱟ ᱜᱟᱭᱟᱱ, ᱜᱟᱭᱟᱱ ᱫᱚᱵᱮᱱ ᱟᱸᱡᱚᱢ ᱟᱠᱟᱫ ᱜᱮᱭᱟ? ᱚᱱᱟ ᱚᱱᱟ ᱟᱹᱛᱩ ᱥᱩᱨ ᱨᱮ ᱚᱱᱟ ᱦᱩᱭᱩᱜᱼᱟ ᱜᱟᱭᱟᱱ ᱦᱩᱭᱩᱜᱼᱟ᱾ ᱜᱚᱝᱠᱮ᱾ ᱜᱚᱝᱠᱮ ᱟᱸᱡᱚᱢᱜ ᱠᱟᱱᱟ ᱛᱚ ᱟᱞᱤᱧᱟᱜ ᱨᱚᱲ?